ᱦᱮᱞᱳ
ᱦᱮᱸ
ᱦᱮᱸ ᱟᱸᱡᱚᱢᱚᱜ ᱦᱮᱸ ᱟᱸᱡᱚᱢᱚᱜ ᱠᱟᱱ ᱛᱟᱞᱤᱧᱟ ᱨᱚᱲ ᱠᱚ᱾
ᱦᱮᱸ ᱟᱸᱡᱚᱢᱚᱜ ᱠᱟᱱᱟ᱾
ᱟᱪᱪᱷᱟᱼᱟᱪᱪᱷᱟ᱾
ᱟᱹᱞᱤᱧᱟᱜ ᱨᱚᱲ ᱜᱮ ᱪᱮᱫ ᱞᱮᱠᱟ ᱟᱸᱡᱚᱢᱚᱜ ᱠᱟᱱᱟ ᱥᱮ ᱵᱟᱝᱜᱮ᱾
ᱦᱮᱸ ᱟᱵᱤᱱᱟᱜ ᱨᱚᱲ ᱦᱚᱸ ᱟᱹᱰᱤ ᱱᱟᱯᱟᱭ ᱜᱮ ᱟᱸᱡᱚᱢᱚᱜ ᱠᱟᱱᱟ᱾ ᱟᱫᱚ ᱪᱮᱫ ᱠᱚ ᱵᱤᱱ ᱪᱤᱠᱟᱹ ᱵᱟᱲᱟᱭ ᱫᱟ᱾
ᱪᱮᱫ ᱠᱚ ᱵᱟᱝ ᱛᱚ ᱱᱤᱭᱟᱹ ᱡᱟᱹᱯᱩᱫ ᱟᱜᱩᱼᱼ ᱵᱚᱱ ᱠᱟᱱᱟᱭ ᱵᱟᱦᱨᱮ ᱥᱮᱫ ᱨᱮ ᱚᱰᱚᱠ ᱵᱟᱲᱟ ᱫᱩᱲᱩᱵ ᱵᱟᱲᱟ ᱦᱩᱭᱠᱟᱱᱟ᱾ ᱟᱫᱚ ᱟᱵᱤᱱ ᱜᱮ ᱪᱮᱫ ᱠᱚᱵᱤᱱ ᱪᱤᱠᱟᱹ ᱵᱟᱲᱟᱭᱫᱟ᱾
ᱟᱹᱞᱤᱧ ᱥᱮᱜ ᱦᱚᱸ ᱚᱱᱠᱟ ᱟᱹᱰᱤ ᱡᱟᱹᱥᱛᱤ ᱜᱮ ᱚᱱᱠᱟ ᱫᱟᱜ ᱵᱟᱲᱟ ᱠᱮᱜ ᱜᱮᱭᱟᱭ ᱦᱟᱸᱜ, ᱛᱮᱦᱮᱧ ᱦᱚᱸ ᱟᱹᱰᱤ ᱥᱮᱛᱟᱜ ᱠᱷᱚᱡ ᱜᱮ ᱥᱟᱨᱟᱫᱤᱱ ᱜᱮ ᱚᱱᱠᱟ ᱫᱟᱜ ᱠᱮᱫᱟᱭ, ᱟᱨ ᱦᱚᱞᱟ ᱦᱚᱸ ᱥᱟᱨᱟ ᱫᱤᱱ ᱜᱮ ᱞᱟᱹᱭ ᱞᱮᱠᱷᱟᱱ ᱫᱟᱜ ᱫᱚ ᱫᱟᱜ ᱠᱮᱫᱟᱭ, ᱟᱫᱚ ᱱᱤᱛᱚᱜ ᱜᱮ ᱦᱟᱸᱜ ᱚᱱᱠᱟ ᱯᱷᱟᱸᱼᱼ ᱠᱟ ᱵᱟᱲᱟ ᱟᱠᱟᱫᱮ ᱟᱫᱚ ᱚᱝᱠᱟ ᱵᱟᱭᱨᱮ ᱥᱮ ᱩᱰᱩᱜ ᱦᱩᱭ ᱟᱠᱟᱱᱟ᱾
ᱟᱪᱪᱷᱟᱼᱟᱪᱪᱷᱟ ᱮᱱᱠᱷᱟᱱ ᱚᱱᱛᱮ ᱵᱟᱹᱫᱽ ᱠᱟᱹᱢᱤ ᱠᱚ ᱛᱤᱱᱟᱹᱜ ᱥᱟᱺᱜᱤᱧ ᱠᱮᱫᱟ ᱯᱮ ᱥᱮ ᱟᱹᱣᱨᱤ ᱯᱮ ᱠᱟᱹᱢᱤᱭᱟ ᱚᱱᱛᱮ ᱫᱚ ᱱᱟᱜ᱾
ᱵᱟᱝᱼᱟ ᱵᱟᱹᱫᱽ ᱠᱟᱹᱢᱤ ᱠᱚᱫᱚ ᱚᱱᱠᱟ ᱡᱟᱦᱟᱸᱭ ᱫᱚ ᱚᱱᱠᱟ ᱛᱚᱞᱟ ᱠᱚ ᱢᱟᱨᱟᱝ ᱞᱮᱱ ᱛᱟᱠᱚᱣᱟ ᱥᱮ ᱢᱟᱲᱟᱝ ᱛᱮᱠᱚ ᱮᱢ ᱞᱮᱜ ᱫᱚ ᱟᱫᱚ ᱩᱱᱠᱩᱣᱟᱜ ᱫᱚ ᱦᱟᱸᱜ ᱪᱟᱥ ᱠᱟᱹᱢᱤ ᱫᱚ ᱚᱱᱠᱟ ᱢᱟᱲᱟᱝ ᱥᱮᱫ ᱜᱮ ᱪᱟᱞᱟ ᱟᱠᱟᱱ᱾ ᱟᱨ ᱡᱟᱦᱟᱸᱭᱟᱜ ᱠᱚᱫᱚ ᱦᱟᱸᱜ ᱚᱱᱠᱟ ᱛᱚᱞᱟ ᱠᱚ ᱦᱚᱯᱚᱱ ᱜᱮᱭᱟ᱾ ᱛᱚ ᱩᱱᱠᱩᱣᱟᱜ ᱫᱚ ᱦᱟᱸᱜ ᱟᱹᱣᱨᱤ ᱠᱚ ᱟᱨᱟᱢᱵᱚᱭᱟ ᱦᱟᱸᱜ᱾
ᱟᱪᱪᱷᱟᱼᱟᱪᱪᱷᱟ
ᱦᱳᱭ᱾
ᱱᱟᱯᱟᱭ ᱠᱟᱛᱷᱟ ᱜᱮ᱾
ᱟᱹᱵᱤᱱ ᱥᱮᱜ ᱫᱚ ᱪᱮᱜ ᱞᱮᱠᱟ ᱛᱟᱦᱚᱞᱮ᱾
ᱟᱞᱤᱧ ᱥᱮᱫ ᱫᱚ ᱞᱟᱹᱭ ᱞᱮᱠᱷᱟᱡ ᱫᱚ ᱟᱹᱰᱤ ᱡᱳᱨᱥᱳᱨ ᱜᱮᱠᱚ ᱪᱷᱩᱴᱟᱹᱣ ᱟᱠᱟᱱ ᱱᱤᱭᱟᱹ ᱵᱟᱨ ᱥᱤᱧ ᱵᱟᱹᱫᱽ ᱨᱮ ᱫᱟᱜ ᱠᱚ ᱢᱮᱱᱟᱜ ᱟᱠᱟᱼᱼ ᱛᱮ ᱱᱟᱦᱟᱜ ᱦᱮᱸ ᱥᱮ᱾ ᱛᱚ ᱡᱟᱦᱟᱸ ᱱᱤᱭᱟᱹ ᱵᱟᱨᱥᱤᱧ ᱯᱮ ᱢᱟᱦᱟ ᱜᱟᱱ ᱦᱩᱭᱩᱜ ᱠᱟᱱᱟ ᱛᱚ ᱫᱚᱢᱮᱜᱮ ᱫᱟᱜ ᱫᱟᱼᱜᱮ ᱫᱟᱭ᱾ ᱛᱮ, ᱛᱮᱦᱮᱧ ᱦᱚᱸ ᱫᱚᱢᱮ ᱜᱮ ᱫᱟᱜ ᱟᱠᱟᱫᱟᱭ ᱱᱮᱜ ᱧᱤᱼᱼ ᱫᱟᱹ ᱦᱚᱸ ᱫᱚᱢᱮ ᱜᱮ ᱟᱨ ᱦᱚᱞᱟ ᱦᱚᱸ ᱫᱚᱢᱮ ᱜᱮ ᱱᱟᱜ ᱞᱟᱹᱭ ᱞᱮᱠᱷᱟᱡ ᱫᱚ ᱱᱦᱟᱜ, ᱦᱚᱞᱟ ᱦᱚᱞᱟ ᱛᱮᱦᱮᱧ ᱫᱚ ᱱᱟᱜ ᱟᱹᱰᱤ ᱥᱚᱠᱛᱚ ᱜᱮ ᱞᱟᱹᱭ ᱞᱮᱠᱟᱡ ᱢᱮᱱᱟᱜᱟ ᱥᱮ ᱫᱚᱢᱮ ᱜᱮ ᱞᱟᱹᱭ ᱞᱮᱠᱷᱟᱡ ᱫᱚ᱾ ᱟᱨ ᱵᱟᱹᱫᱽ ᱠᱟᱹᱢᱤ ᱠᱟᱛᱷᱟ ᱠᱚᱫᱚ ᱦᱟᱸᱜ ᱫᱚᱢᱮ ᱡᱳᱨ ᱜᱮ ᱱᱦᱟᱸᱜ ᱠᱚ ᱠᱟᱹᱢᱤ ᱟᱠᱟᱫᱟ ᱱᱦᱟᱸᱜ ᱱᱚᱛᱮ ᱫᱚ ᱱᱦᱟᱸᱜ ᱠᱚ ᱪᱟᱵᱟ ᱜᱚᱫ ᱟᱠᱟᱜᱼᱟ ᱦᱟᱜ ᱱᱚᱛᱮ᱾ ᱛᱚ ᱞᱟᱹᱭ ᱞᱮᱠᱦᱟᱡ ᱫᱚ ᱱᱦᱟᱜ᱾
ᱦᱚᱸ ᱟᱪᱪᱷᱟᱼᱟᱪᱪᱷᱟ᱾
ᱟᱨ ᱚᱱᱛᱮ ᱮᱱᱠᱷᱟᱡ ᱟᱹᱵᱤᱱ ᱫᱚ ᱨᱚᱦᱚᱭ ᱠᱚᱫᱚ ᱪᱟᱞᱟᱣ ᱵᱟᱲᱟᱜ ᱠᱟᱱᱟᱵᱤᱱ ᱥᱮ ᱵᱟᱝᱟ᱾
ᱟᱨ ᱨᱚᱦᱚᱭ ᱠᱟᱹᱢᱤ ᱠᱚᱫᱚ ᱦᱟᱸᱜ ᱟᱹᱞᱤᱧ ᱢᱟ ᱵᱟᱞᱤᱧ ᱪᱟᱞᱟᱣ ᱟᱠᱟᱱ ᱚᱫᱚ ᱦᱟᱸᱜ ᱟᱹᱞᱤᱧ ᱢᱟ ᱟᱹᱰᱤ ᱚᱲᱟᱜ ᱨᱮᱫᱚ ᱠᱚᱢᱜᱞᱤᱧ ᱛᱟᱦᱮᱱ ᱜᱮᱭᱟ-
ᱟᱪᱷᱟ ᱟᱪᱷᱟ ᱢᱟᱱᱮ ᱵᱟᱦᱨᱮ ᱨᱮᱜᱮᱱᱟᱜ ᱵᱤᱥᱤ ᱵᱤᱱ ᱛᱟᱦᱮᱱᱟ ᱞᱟᱹᱭ ᱞᱮᱠᱷᱟᱱ ᱫᱚ-
ᱵᱮᱯᱟᱭ ᱨᱮᱜᱮ ᱡᱟᱹᱥᱛᱤ ᱦᱟᱸᱜ ᱞᱤᱧ ᱛᱟᱦᱮᱱ ᱜᱮ ᱦᱟᱸᱜ ᱟᱫᱚ ᱦᱮᱡ ᱦᱟᱛᱟᱲ ᱠᱟᱱᱟᱞᱤᱧ ᱦᱟᱜ ᱱᱤᱛᱚᱜ ᱫᱚ ᱟᱫᱚ ᱚᱱᱠᱟ ᱵᱟᱹᱫᱽ ᱠᱚᱫᱚ ᱦᱟᱸᱜ ᱵᱟᱹᱞᱤᱧ ᱪᱟᱞᱟᱣ ᱵᱟᱲᱟ ᱟᱠᱟᱱᱟ ᱦᱟᱸᱜ᱾
ᱟᱪᱷᱟ ᱮᱱᱠᱟ ᱟᱯᱮ ᱚᱲᱟᱜ ᱥᱩᱨ ᱠᱚᱨᱮ ᱚᱱᱠᱟ ᱵᱟᱠᱚ ᱠᱚ ᱨᱚᱦᱚᱭ ᱵᱟᱲᱟᱭᱟ ᱠᱤ ᱚᱱᱠᱟ ᱞᱟᱹᱭ ᱞᱮᱠᱷᱟᱡ ᱫᱚ
ᱦᱮᱸ ᱦᱮᱸ ᱨᱚᱦᱚᱭ ᱫᱚᱠᱚ ᱨᱚᱦᱚᱭ ᱵᱟᱲᱟᱭᱮᱫ ᱜᱮᱭᱟ ᱦᱟᱸᱜ᱾
ᱟᱪᱷᱟ ᱚᱱᱠᱟ ᱟᱸᱡᱚᱢ ᱵᱟᱲᱟ ᱟᱠᱟᱫ ᱠᱚ ᱵᱤᱱ ᱠᱤ ᱚᱱᱛᱮ ᱥᱮᱨᱮᱧ ᱵᱟᱲᱟᱭᱟᱠᱚ ᱚᱱᱠᱟ ᱠᱚ᱾
ᱦᱮᱸ ᱚᱱᱠᱟ
ᱨᱚᱦᱚᱭ ᱥᱮᱨᱮᱧ ᱠᱚ ᱵᱚᱞᱮ ᱞᱟᱹᱭᱟ ᱵᱟᱝ ᱦᱮᱲᱦᱮᱫ ᱥᱮᱨᱮᱧ ᱠᱚ ᱚᱱᱠᱟ ᱠᱚᱫᱚ ᱥᱮᱨᱮᱧ ᱵᱟᱲᱟᱭᱟᱠᱚ ᱥᱮ ᱵᱟᱝᱟ ᱚᱱᱛᱮ ᱠᱚᱫᱚ?
ᱦᱮᱸ ᱢᱟᱲᱟᱝ ᱫᱚᱞᱤᱧ ᱟᱸᱡᱚᱢ ᱵᱟᱲᱟ ᱟᱠᱟᱜ ᱛᱟᱦᱮᱱ ᱥᱮ ᱚᱱᱠᱟ ᱠᱚ ᱥᱮᱨᱮᱧ ᱵᱟᱲᱟᱭᱮᱫ ᱛᱟᱦᱮᱱ᱾ ᱢᱮᱱᱠᱷᱟᱱ ᱟᱫᱚ ᱱᱤᱛᱚᱜ ᱫᱚ ᱵᱟᱝᱠᱚ ᱥᱮᱨᱮᱤᱧ ᱵᱟᱲᱟᱭ ᱜᱮᱭᱟ ᱨᱚᱦᱚᱭ ᱜᱮ ᱥᱩᱫᱩ ᱨᱚᱦᱚᱭ ᱤᱫᱤᱜ ᱜᱮ ᱥᱮ ᱦᱮᱲᱦᱮᱫ ᱜᱮ ᱥᱩᱫᱩ ᱠᱚ ᱦᱮᱲᱮᱡ ᱤᱫᱤᱜ ᱜᱮᱭᱟ᱾ ᱟᱨ ᱵᱟᱝᱠᱷᱟᱱ ᱦᱮᱸ ᱚᱱᱠᱟ ᱢᱟᱲᱟᱝ ᱫᱚᱞᱤᱧ ᱟᱸᱡᱚᱢ ᱡᱚᱢ ᱵᱟᱲᱟ ᱟᱠᱟᱫ ᱠᱚᱣᱟ ᱚᱱᱠᱟ ᱥᱮᱨᱮᱧ ᱵᱟᱲᱟᱭ ᱛᱟᱦᱮᱱ ᱠᱚ ᱟᱫᱚ ᱱᱤᱛᱚᱜ ᱫᱚ ᱚᱱᱠᱟ ᱵᱟᱲᱟᱭᱟ ᱦᱟᱸᱜ᱾
ᱦᱮᱸ ᱟᱹᱰᱤ ᱢᱚᱡᱽ ᱟᱸᱡᱚᱢᱼᱟ ᱥᱮᱨᱮᱧ ᱠᱚᱦᱚᱸ ᱞᱤᱧ ᱟᱸᱡᱚᱢ ᱵᱟᱲᱟ ᱠᱟᱫᱟ ᱱᱮᱛᱟᱨ ᱦᱟᱜ ᱡᱟᱦᱟᱸ ᱟᱵᱚ ᱦᱤᱲᱤᱧ ᱤᱫᱤᱭᱮᱫᱼᱟ ᱯᱟᱞᱮ ᱱᱚᱣᱟ ᱟᱹᱨᱤᱪᱟᱹᱞᱤ ᱨᱮᱱᱟᱜ ᱥᱮᱨᱮᱧ ᱡᱟᱦᱟᱸ ᱛᱤᱱᱟᱹᱜ ᱡᱮ ᱵᱟᱝᱟ
ᱡᱟᱦᱟᱸ ᱛᱤᱱᱟᱹᱜ ᱜᱚᱜᱚ ᱟᱭᱳ ᱠᱚ ᱵᱟᱝᱠᱷᱟᱱ ᱵᱤᱴᱤ ᱛᱟᱠᱚ ᱠᱚ ᱡᱟᱦᱟᱸ ᱛᱤᱱᱟᱹᱜ ᱨᱚᱦᱚᱭ ᱠᱚ ᱪᱟᱞᱟᱜ ᱠᱟᱱᱟ ᱱᱟᱜ ᱛᱟᱦᱚᱞᱮ ᱠᱷᱟᱱ ᱫᱚ ᱦᱟᱜ ᱦᱮᱸ ᱥᱮ-
ᱦᱮᱸ
ᱛᱚ ᱱᱮᱛᱟᱨ ᱫᱚ ᱱᱟᱦᱜ ᱞᱟᱹᱭ ᱞᱮᱠᱷᱟ ᱫᱚ ᱩᱱᱟᱹᱜ ᱫᱚ ᱟᱸᱜ ᱵᱟᱠᱚ ᱥᱮᱨᱮᱧᱮᱜᱼᱟᱜ ᱟᱹᱰᱤ ᱠᱚᱢ ᱟᱸᱡᱚᱢᱚᱜ ᱠᱟᱱᱟ ᱞᱟᱹᱭ ᱞᱮᱠᱷᱷᱟ ᱫᱚ ᱟᱹᱰᱤ ᱥᱮᱨᱚᱠᱚᱢ ᱞᱟᱹᱭ ᱞᱮᱠᱷᱟ ᱫᱚ ᱵᱟᱝ ᱞᱟᱹᱭ ᱞᱮᱠᱷᱟ ᱦᱚᱸ ᱜᱟᱱᱚᱜ ᱜᱮᱭᱟ ᱦᱮᱸ ᱥᱮ-
ᱦᱮᱸ ᱦᱮᱸ
ᱛᱚ ᱥᱮᱨᱮᱧ ᱫᱚ ᱡᱟᱦᱟᱸ ᱵᱚᱱ ᱞᱟᱹᱭᱟ ᱥᱴᱮᱡᱽ ᱯᱨᱳᱜᱨᱟᱢ ᱨᱮᱜᱮ ᱱᱟᱜ ᱱᱤᱭᱟᱹ ᱵᱟᱨᱥᱤᱧ ᱢᱟᱠᱚ ᱫᱮᱠᱷᱟᱣ ᱵᱟᱲᱟᱭᱮᱫᱼᱟ ᱱᱚᱛᱮ ᱟᱞᱮ ᱥᱮᱫ ᱫᱚ ᱱᱟᱜ᱾ ᱛᱚ ᱥᱮᱨᱮᱧ ᱠᱚᱫᱚ ᱱᱟᱜ ᱚᱱᱠᱟ ᱵᱟᱹᱫᱽ ᱠᱚᱨᱮ ᱫᱚ ᱱᱟᱦᱟᱜ ᱵᱟᱠᱚ ᱥᱮᱨᱮᱧ ᱵᱟᱲᱟᱭᱼᱟ ᱱᱤᱭᱟᱹ ᱵᱟᱨ ᱥᱤᱧ ᱫᱚ ᱱᱟᱜ ᱵᱟᱞᱤᱧ ᱟᱸᱡᱚᱢ ᱜᱚᱫ ᱟᱠᱟᱫ ᱠᱚᱣᱟ ᱱᱟᱦᱟᱜ ᱦᱮᱸᱥᱮ-
ᱟᱪᱪᱷᱟ ᱟᱪᱪᱷᱟ᱾
ᱦᱮᱸ ᱦᱮᱸ ᱟᱫᱚ ᱥᱮᱨᱮᱧ ᱠᱷᱟᱡ ᱠᱚ ᱟᱹᱰᱤ ᱢᱚᱡᱽ ᱟᱸᱡᱚᱢᱚᱜᱼᱟ, ᱟᱫᱚ ᱢᱤᱫ ᱫᱷᱟᱹᱣ ᱫᱚ ᱱᱚᱝᱠᱟ ᱜᱮ ᱥᱮᱨᱮᱧᱮᱜᱼᱟ ᱠᱚ ᱟᱫᱚ ᱟᱛᱮᱱ ᱟᱠᱟᱫ ᱠᱚᱣᱟᱞᱤᱧ ᱟᱹᱰᱤ ᱪᱮᱦᱨᱟ ᱠᱚ ᱥᱮᱨᱮᱧ ᱫᱚ ᱟᱫᱚ ᱨᱟᱦᱟᱛᱮᱱ ᱜᱮᱠᱚ ᱥᱮᱨᱮᱧ ᱫᱚ ᱱᱟᱸᱦᱟᱜ᱾ ᱠᱷᱟᱹᱛᱤᱨ ᱫᱷᱟᱨᱟ ᱛᱮ ᱦᱟᱜ ᱟᱫᱚ ᱟᱛᱮᱱᱟᱜᱟᱜ ᱠᱚᱣᱟᱞᱤᱧ ᱟᱫᱚ ᱪᱮᱫ ᱠᱚᱠᱚ ᱥᱮᱨᱮᱧᱟ ᱟᱹᱰᱤ ᱵᱷᱟᱹᱜᱤ ᱜᱮᱠᱚ ᱥᱮᱨᱮᱧ ᱠᱮᱜᱼᱟ ᱩᱱ ᱡᱚᱠᱷᱚᱱ ᱦᱚᱸ ᱟᱹᱰᱤ ᱵᱷᱞᱤᱞᱤᱧ ᱵᱩᱡᱟᱹᱣ ᱠᱮᱫᱼᱟ ᱥᱮᱨᱮᱧ ᱟᱸᱚᱢ ᱠᱟᱛᱮ᱾ ᱦᱮᱸᱥ ᱟᱨ ᱡᱟᱦᱟᱸ ᱵᱟᱵᱚ ᱞᱟᱹᱭᱼᱟ ᱡᱮ ᱵᱟᱝ ᱚᱱᱟ ᱦᱮᱲᱦᱮᱫ ᱠᱚᱠᱚ ᱪᱟᱵᱟ ᱞᱮᱠᱷᱟᱡ ᱵᱟᱝ ᱨᱚᱦᱚᱭ ᱠᱚᱠᱚ ᱪᱟᱵᱟ ᱞᱮᱠᱷᱟᱡ ᱱᱟ, ᱚᱱᱟ ᱡᱮᱢᱟᱭ ᱮᱱᱮᱡ ᱮᱱᱮᱡ ᱛᱮ ᱵᱟᱝ ᱥᱮᱨᱮᱧ ᱥᱮᱨᱮᱧ ᱛᱮ ᱚᱲᱟᱜ ᱨᱩᱣᱟᱹᱲ ᱫᱚ ᱱᱟᱦᱟᱜ ᱚᱱᱟ ᱦᱚᱸ ᱟᱹᱰᱤ ᱱᱟᱯᱟᱭ ᱜᱮᱠᱚ ᱥᱮᱨᱮᱧ ᱟᱹᱜᱩᱭᱟ ᱦᱮᱸᱥᱮ᱾
ᱦᱮᱸ ᱢᱟᱲᱟᱝ ᱢᱟ ᱟᱹᱞᱤᱧ ᱦᱚᱞᱤᱧ ᱟᱸᱡᱚᱢ ᱵᱟᱲᱟ ᱞᱮᱫ ᱠᱚᱣᱟ ᱡᱮ ᱚᱱᱠᱟ ᱠᱚ ᱥᱮᱨᱮᱧ ᱵᱟᱲᱟᱭᱮᱫ ᱛᱟᱦᱮᱱ᱾ ᱟᱫᱚ ᱢᱮᱱᱠᱷᱟᱱ ᱫᱚ ᱦᱟᱸᱜ ᱱᱤᱛᱚᱜ ᱫᱚ ᱡᱟᱦᱟᱸᱞᱮᱠᱟ ᱵᱤᱱ ᱞᱟᱹᱭ ᱠᱮᱫ ᱩ ᱥᱟᱹᱨᱤᱜᱮ ᱱᱤᱛᱳᱜ ᱫᱚ ᱟᱹᱰᱤᱜᱟᱱ ᱟᱹᱨᱤᱪᱟᱹᱞᱤ ᱠᱚ ᱚᱱᱠᱟ ᱫᱚᱵᱚᱱ ᱟᱫ ᱟᱹᱜᱩᱭ ᱜᱮᱭᱟ ᱦᱟᱸᱜ᱾
ᱟᱫ ᱟᱹᱜᱩ ᱟᱠᱟᱫ ᱟᱹᱰᱤ ᱜᱟᱱ ᱜᱮ ᱞᱟᱹᱭ ᱞᱮᱠᱷᱟᱡ ᱫᱚ ᱱᱤᱭᱟᱹ ᱥᱩᱢᱩᱝ ᱫᱚ ᱵᱟᱝᱟ ᱟᱹᱰᱤ ᱜᱟᱱ ᱜᱮ ᱛᱟᱵᱚ ᱢᱮᱱᱟᱜ ᱟᱠᱟᱫ ᱚᱱᱟ ᱠᱚ ᱦᱚᱸᱵᱚ ᱦᱤᱲᱤᱧ ᱟᱹᱜᱩᱭᱮᱫ ᱜᱮᱭᱟ ᱱᱟᱜ
ᱦᱳᱭ ᱦᱳᱭ ᱦᱳᱭ ᱾
ᱟᱫᱚ ᱚᱱᱟ ᱫᱚᱞᱤᱧ ᱞᱟᱹᱭᱟ ᱟᱵᱚ ᱟᱹᱨᱤᱪᱟᱹᱞᱤ ᱨᱮ ᱢᱮᱱᱟᱜᱼᱟ ᱢᱟᱱᱮ ᱡᱚᱛᱚ ᱜᱮᱵᱚ ᱪᱮᱫᱚᱜᱼᱟ᱾ ᱡᱚᱛᱚ ᱜᱮᱵᱚ ᱥᱤᱠᱷᱤᱛᱚᱜᱼᱟ ᱡᱮ ᱵᱟᱝᱟ ᱟᱞᱚᱵᱚ ᱦᱤᱲᱤᱧ ᱢᱟ ᱦᱮᱸᱥᱮ ᱾ ᱥᱮᱫᱟᱭ ᱠᱚ ᱱᱚᱝᱠᱟ ᱜᱮᱠᱚ ᱡᱚᱲᱟᱣ ᱟᱹᱜᱩ ᱞᱮᱫᱟᱜ ᱛᱟᱦᱮᱸᱫ ᱱᱚᱝᱠᱟ ᱜᱮᱵᱚ ᱡᱚᱲᱟᱣ ᱤᱫᱤ ᱠᱷᱟᱱ ᱱᱟᱯᱟᱭ ᱠᱚᱜᱼᱟ ᱦᱩᱱᱟᱹᱝ ᱦᱮᱸᱥᱮ ᱾
ᱦᱳᱭ ᱚᱱᱟ ᱜᱮ ᱱᱟᱯᱟᱭ ᱠᱚᱜᱼᱟ ᱢᱮᱱᱠᱷᱟᱱ ᱱᱤᱛᱚᱜ ᱫᱚ ᱦᱟᱸᱜ ᱟᱹᱰᱤ ᱜᱟᱱ ᱜᱮᱠᱚ ᱟᱫ ᱟᱹᱜᱩ ᱟᱠᱟᱫᱟ ᱦᱟᱸᱜ ᱾
ᱟᱫ ᱟᱹᱜᱩ ᱠᱟᱫᱟ ᱠᱚ ᱾ ᱵᱟᱠᱷᱟᱱ ᱚᱱᱟ ᱥᱮᱨᱮᱧ ᱠᱚᱫᱚ ᱟᱹᱰᱤ ᱢᱚᱡᱽ ᱟᱸᱡᱚᱢᱚᱜ ᱛᱟᱦᱮᱸ ᱞᱟᱹᱭ ᱞᱮᱠᱷᱟᱡ ᱫᱚ ᱾
ᱦᱮᱸ ᱟᱹᱰᱤ ᱟᱹᱰᱤ ᱢᱚᱸᱡᱽ ᱜᱮᱠᱚ ᱥᱮᱨᱮᱧᱮᱫ ᱛᱟᱦᱮᱸ ᱢᱟᱲᱟᱝ ᱢᱟᱛᱚ ᱦᱟᱸᱜ ᱾
ᱮᱱᱠᱷᱟᱡ ᱫᱚ ᱚᱱᱛᱮ ᱞᱟᱹᱭ ᱟᱹᱞᱤᱧ ᱚᱱᱛᱮ ᱫᱚ ᱪᱮᱫ ᱞᱮᱠᱟ ᱵᱩᱨᱩ ᱫᱤᱥᱚᱢ ᱠᱟᱱᱟ ᱥᱮ ᱴᱟᱹᱰᱤ ᱫᱤᱥᱚᱢ ᱠᱟᱱᱟ?
ᱟᱹᱞᱤᱧ ᱥᱮᱫ ᱫᱚ ᱦᱟᱸᱜ ᱵᱤᱨ ᱫᱤᱥᱚᱢ ᱠᱟᱱᱟ ᱟᱹᱞᱤᱧ ᱥᱮᱫ ᱫᱚ ᱾
ᱟᱪᱪᱷᱟ ᱟᱪᱪᱷᱟ ᱵᱤᱨ ᱫᱤᱥᱚᱢ ᱠᱟᱱᱟ᱾ ᱮᱱᱠᱷᱟᱱ ᱱᱤᱭᱟᱹ ᱵᱟᱨ ᱠᱚᱫᱚ ᱵᱩᱨᱩ ᱠᱚ ᱚᱱᱠᱟ ᱩᱫ ᱠᱚ
ᱟᱹᱞᱤᱧ ᱥᱮᱫ ᱫᱚ ᱦᱟᱸᱜ ᱵᱩᱨᱩ ᱦᱮᱸ ᱦᱮᱸ ᱟᱞᱮ ᱵᱩᱨᱩ ᱫᱚ ᱵᱟᱹᱱᱩᱜᱼᱟ ᱦᱟᱸᱜᱹᱞᱤᱧ ᱥᱮᱫ ᱫᱚ ᱟᱫᱚ ᱵᱤᱨ ᱜᱮ ᱢᱮᱱᱟᱜᱼᱟ ᱦᱟᱸᱜ ᱾ ᱟᱨ ᱯᱩᱴᱠᱟᱹ ᱠᱚᱫᱚ ᱟᱹᱰᱤ ᱩᱰᱩᱠ ᱫᱚᱠᱚ ᱩᱰᱩᱠ ᱮᱱ ᱜᱮᱭᱟ ᱟᱨ ᱡᱟᱦᱟᱸ ᱵᱤᱱ ᱞᱟᱹᱭᱮᱫᱚ ᱩᱫ ᱠᱚ ᱩᱫ ᱠᱚᱦᱚᱸ ᱟᱹᱰᱤ ᱨᱚᱠᱚᱢᱟᱜ ᱩᱫ ᱜᱮ ᱦᱟᱸᱜ ᱩᱰᱩᱠ ᱫᱚ ᱩᱰᱩᱠ ᱮᱱᱟ ᱡᱟᱦᱟᱸ ᱫᱚ ᱦᱩᱭᱩᱜ ᱠᱟᱱᱟ ᱟᱱᱮ ᱮᱸ ᱵᱟᱞᱤ ᱩᱫ ᱟᱨ ᱵᱩᱱᱩᱢ ᱩᱫ ᱟᱨ ᱯᱟᱴᱠᱟᱨ ᱩᱫ ᱟᱨ ᱚᱱᱟ ᱥᱟᱜᱟᱫ ᱩᱫ ᱠᱚ ᱟᱨ ᱢᱟᱱᱮ ᱛᱚᱨᱢᱟᱞ ᱩᱫᱠᱚ ᱩᱰᱩᱠ ᱮᱱ ᱜᱮ ᱦᱟᱸᱜ ᱟᱨ ᱟᱹᱜᱩ ᱵᱟᱲᱟ ᱠᱮᱫ ᱜᱮᱭᱟ ᱡᱟᱥ ᱡᱟᱹᱥᱛᱤ ᱜᱮ᱾
ᱟᱪᱪᱷᱟ ᱟᱪᱪᱷᱟ ᱮᱱᱠᱷᱟᱡ ᱫᱚ ᱚᱱᱛᱮ ᱫᱚ ᱚᱱᱠᱟ ᱠᱟᱬᱦᱱ ᱩᱫ ᱠᱚᱫᱚ ᱚᱢᱚᱱᱚᱜ ᱜᱮᱭᱟ ᱛᱚᱵᱮ ᱱᱟᱱᱟᱜ?
ᱠᱟᱰᱟᱲ ᱩᱫ ᱫᱚ ᱦᱟᱸᱜ ᱵᱟᱹᱞᱤᱧ ᱧᱮᱞ ᱠᱟᱫᱟ ᱵᱟᱞᱤᱧ
ᱵᱟᱹᱵᱤᱱ ᱧᱮᱞ ᱟᱠᱟᱫᱟ ᱟᱫᱚ ᱟᱯᱮ ᱥᱮᱫ ᱱᱟᱜ ᱪᱮᱫ ᱠᱚᱪᱚᱝ ᱱᱟᱜ ᱠᱚ ᱞᱟᱹᱭᱟ ᱱᱟᱜ ᱟᱹᱞᱤᱧ ᱢᱟᱱᱮ ᱵᱟᱹᱞᱤ ᱧᱮᱞ ᱞᱟᱹᱭ ᱫᱟᱲᱮᱭᱟᱜᱼᱟ ᱱᱟᱜ ᱦᱮᱸᱥᱮ ᱛᱚ ᱚᱱᱟ ᱠᱚᱫᱚ ᱟᱲᱮ ᱠᱚᱨᱮ ᱚᱢᱚᱱᱚᱜᱼᱟ ᱱᱟᱦᱟᱸᱜ ᱱᱮᱛᱟᱨ ᱫᱤᱱ ᱜᱮ ᱦᱟᱸᱜ ᱡᱟᱦᱟᱸ ᱵᱚ ᱨᱚᱦᱚᱭᱟ ᱱᱟᱦᱟᱸᱜ ᱩᱱ ᱥᱚᱢᱚᱭ ᱜᱮ ᱩᱱ ᱥᱚᱢᱚᱭ ᱜᱮ ᱚᱰᱳᱠᱚᱜᱼᱟ ᱚᱱᱟ ᱠᱚᱫᱚ᱾
ᱛᱚ ᱟᱹᱰᱤ ᱪᱮᱦᱨᱟ ᱵᱩᱡᱷᱟᱹᱜᱼᱟ ᱞᱮᱸᱡᱮᱨ ᱫᱷᱟᱨᱟ ᱜᱮᱭᱟ ᱱᱟᱜ᱾
ᱟᱪᱪᱷᱟ ᱟᱪᱪᱷᱟ᱾
ᱦᱮᱸ ᱯᱟᱞᱮ ᱵᱟᱭ ᱚᱢᱚᱱᱚᱜ ᱜᱮᱪᱚ ᱚᱢᱚᱱᱚᱜ ᱜᱮᱭᱟᱱᱟᱜ ᱪᱮᱫ ᱡᱩᱛ ᱯᱮ ᱞᱟᱹᱭᱟ ᱱᱟᱜ? ᱚᱱᱛᱮ ᱫᱚ ᱱᱟᱸᱜ ᱟᱞᱮ ᱥᱮᱫ ᱫᱚ
ᱚᱱᱟ ᱜᱮ ᱦᱟᱸᱜ ᱵᱷᱮᱜᱟᱨ ᱜᱮᱭᱟ ᱥᱮ ᱪᱮᱫ ᱦᱟᱸᱜ᱾ ᱥᱮ ᱵᱷᱮᱜᱟᱨ ᱵᱷᱮᱜᱟᱨ ᱜᱮ ᱦᱚᱭ‌,
ᱦᱮᱸ ᱠᱟᱹᱴᱤᱡ ᱧᱩᱛᱩᱢ ᱠᱚ ᱠᱟᱹᱴᱤᱡ ᱟᱞᱟᱜ ᱟᱞᱟᱜ ᱜᱮᱭᱟ ᱛᱚ ᱚᱱᱟᱛᱮ ᱠᱟᱹᱴᱤᱡ ᱵᱟᱹᱵᱤᱱ ᱴᱷᱤᱠᱟᱹᱭᱮᱫᱼᱟ ᱾
ᱟᱵᱤᱱ ᱫᱚ ᱛᱟᱦᱚᱞᱮ ᱚᱠᱟ ᱫᱤᱥᱚᱢ ᱠᱟᱱᱟ ᱵᱤᱱ ᱛᱟᱦᱚᱞᱮ?
ᱟᱹᱞᱤᱧ ᱫᱚ ᱳᱲᱤᱥᱥᱟ ᱞᱤᱧ ᱯᱟᱲᱟᱜᱼᱟ ᱾
ᱟᱪᱪᱷᱟ ᱟᱪᱪᱷᱟ᱾
ᱦᱩᱸ ᱟᱹᱵᱤᱱ ᱫᱚ ᱱᱟᱸᱜ?
ᱟᱹᱞᱤᱧ ᱫᱚ ᱦᱚᱸᱜ ᱚᱭ ᱵᱮᱝᱜᱚᱞ ᱫᱤᱥᱚᱢ ᱜᱮ᱾
ᱟᱪᱪᱷᱟ ᱟᱪᱪᱷᱟ ᱦᱳᱭ ᱱᱚᱛᱮ ᱠᱚᱫᱚ ᱮᱱᱠᱷᱟᱡ ᱵᱤᱱ ᱧᱮᱞ ᱵᱟᱲᱟ ᱟᱠᱟᱫᱼᱟ ᱥᱮ ᱵᱟᱝᱟ ᱟᱞᱮ ᱥᱮᱫ, ᱟᱞᱮ ᱵᱩᱨᱩ ᱫᱤᱥᱚᱢ ᱥᱮᱫ?
ᱟᱸ ᱩᱲᱤᱥᱟ ᱫᱤᱥᱚᱢ ᱫᱚ ᱦᱟᱸᱜ ᱢᱤᱫ ᱫᱷᱟᱣ ᱫᱚᱞᱤᱧ ᱪᱟᱞᱟᱣ ᱫᱚᱞᱤᱧ ᱪᱟᱞᱟᱣ ᱠᱟᱱᱟ ᱦᱟᱸᱜ᱾
ᱩᱸ ᱚᱠᱟ ᱥᱮᱫ ᱪᱚ ᱱᱟᱜ ᱵᱤᱱ ᱦᱮᱡ ᱞᱮᱱᱟ ᱢᱟᱥᱮ ᱞᱟᱹᱭ ᱧᱚᱜ ᱵᱤᱱ ᱦᱟᱸᱜ?
ᱚᱱᱟ ᱫᱚ ᱦᱟᱸᱜ ᱩᱸ ᱚᱱᱟ ᱵᱚᱰᱟᱨ ᱠᱷᱚᱱᱟᱜ ᱢᱟᱱᱮ ᱥᱩᱨ ᱫᱚ ᱥᱩᱨ ᱜᱮᱭᱟ ᱦᱟᱸᱜ ᱢᱮᱱᱠᱷᱟᱱ, ᱟᱫᱚ ᱢᱤᱫ ᱫᱷᱟᱣ ᱜᱮ ᱪᱟᱞᱟᱣ ᱦᱩᱭ ᱞᱮᱱᱟ ᱡᱟᱭᱜᱟ ᱫᱚ ᱦᱟᱸᱜ ᱱᱤᱛᱚᱜ, ᱵᱟᱞᱤᱧ ᱫᱤᱥᱟᱹᱭ ᱮᱫᱟ ᱢᱮᱱᱠᱷᱟᱱ ᱢᱤᱫ ᱫᱷᱟᱣ ᱜᱮ ᱪᱟᱵᱟᱜ-ᱟ, ᱪᱟᱞᱟᱣ ᱫᱚ ᱪᱟᱞᱟᱣ ᱦᱩᱭ ᱞᱮᱱᱟ᱾
ᱟᱪᱪᱷᱟ ᱟᱪᱪᱷᱟ ᱮᱱᱠᱷᱟᱱ ᱟᱞᱮ ᱥᱮᱫ ᱟᱞᱮ ᱫᱤᱥᱚᱢ, ᱠᱚ ᱢᱟᱵᱤᱱ ᱧᱮᱞ ᱟᱠᱟᱫ ᱜᱮᱭᱟ ᱱᱟᱦᱟᱜ, ᱢᱤᱫ ᱦᱤᱥᱟᱹᱵᱽ ᱞᱟᱹᱭ ᱞᱮᱠᱷᱟᱱ ᱦᱟᱸᱜ ᱜᱟᱱᱚᱜ ᱜᱮᱭᱟ ᱥᱮ᱾ ᱥᱮ ᱵᱟᱝᱟ ᱧᱮᱞ ᱟᱠᱟᱜ ᱜᱮᱭᱟᱵᱤᱱ ᱱᱟᱜ, ᱛᱚ ᱟᱞᱮ ᱥᱮᱫᱟᱜ ᱟᱹᱛᱩ ᱫᱤᱥᱚᱢ ᱠᱚ ᱟᱨ ᱱᱚᱝᱠᱟ ᱵᱩᱨᱩ ᱫᱤᱥᱚᱢ ᱥᱮ ᱵᱤᱨ ᱫᱤᱥᱚᱢ ᱥᱮᱫ ᱚᱠᱟ ᱥᱮᱫ ᱪᱚ ᱱᱟᱜ ᱵᱤᱱ ᱦᱮᱡ ᱞᱟᱱ ᱛᱟᱦᱮᱱᱟ ᱟᱫᱚ ᱪᱮᱫ ᱞᱮᱠᱟ ᱵᱤᱱ ᱵᱩᱡᱷᱟᱹᱣ ᱠᱮᱜ-ᱟ ᱟᱞᱮ ᱥᱮᱫ ᱦᱮᱡ ᱠᱟᱛᱮᱱ?
ᱦᱮᱸ ᱟᱹᱰᱤ ᱜᱮ ᱦᱟᱸᱜ ᱱᱟᱯᱟᱭ ᱜᱮᱞᱤᱧ ᱪᱟᱞᱟᱣ ᱠᱟᱛᱮᱜ ᱟᱹᱰᱤ ᱱᱟᱯᱟᱭ ᱜᱮᱞᱤᱧ ᱵᱩᱡᱷ ᱠᱮᱫᱟ ᱟᱨ ᱵᱤᱨ ᱫᱚ ᱦᱟᱸᱜ ᱧᱟᱢ ᱫᱚᱞᱤᱧ ᱧᱟᱢ ᱞᱮᱜ ᱜᱮᱭᱟ ᱢᱮᱱᱠᱷᱟᱱ ᱦᱟᱸᱜ ᱵᱩᱨᱩ ᱠᱚᱫᱚ ᱦᱟᱸᱜ ᱵᱟᱹᱞᱤᱧ ᱧᱟᱢ ᱠᱟᱫᱟ ᱟᱹᱞᱤᱧ ᱡᱟᱦᱟᱸ ᱥᱮᱫ ᱞᱤᱧ ᱪᱟᱞᱟᱣ ᱞᱮᱱᱟ᱾ ᱟᱫᱚ ᱟᱹᱰᱤ ᱜᱮ ᱱᱟᱯᱟᱭ ᱜᱮ ᱵᱩᱡᱽ ᱞᱮᱱᱟ ᱪᱟᱞᱟ ᱠᱟᱛᱮ ᱫᱚ᱾
ᱟᱪᱪᱷᱟ ᱟᱪᱪᱷᱟ ᱛᱚᱵᱮ ᱟᱵᱤᱱ ᱫᱚ ᱱᱟᱦᱟᱜ ᱦᱟᱱᱛᱮ ᱞᱟᱛᱟᱨ ᱥᱮᱫ ᱨᱮᱱ ᱟᱞᱮ ᱥᱮᱫ ᱫᱚ ᱱᱟᱦᱟᱜ ᱵᱟᱵᱤᱱ ᱨᱟᱠᱟᱵ ᱞᱮᱱᱟ᱾ ᱟᱞᱮ ᱫᱚ ‌ᱱᱟᱦᱟᱜ ᱵᱷᱚᱡᱽ ᱫᱤᱥᱚᱢ ᱜᱮ ᱱᱟᱦᱟᱜ ᱞᱮ ᱯᱟᱲᱟᱜ ᱠᱟᱱ ᱫᱚ ᱱᱟᱦᱟᱜ ᱵᱷᱚᱡᱽ ᱫᱤᱥᱚᱢ ᱜᱮᱵᱤᱱ ᱦᱮᱡ ᱟᱠᱟᱱᱟ ᱯᱟᱞᱮᱱ ᱦᱮᱸᱥᱮ ᱛᱚ ᱟᱞᱮ ᱥᱮ ᱜᱷᱟᱹᱴᱤ ᱪᱮᱛᱟᱱ ᱫᱚ ᱱᱟᱦᱟᱜ ᱱᱚᱛᱮ ᱫᱚ ᱱᱟᱦᱟᱜ ᱞᱮ ᱯᱟᱲᱟᱜ ᱠᱟᱱᱟ ᱱᱚᱛᱮ ᱫᱚ ᱡᱚᱛᱚ ᱱᱟᱜ ᱵᱩᱨᱩ ᱫᱤᱥᱚᱢ ᱠᱟᱱᱟ ᱱᱟᱜ ᱡᱚᱛᱚ ᱠᱷᱱᱟᱜ ᱨᱟᱹᱥᱤ ᱟᱹᱛᱩ ᱞᱟᱹᱭ ᱞᱮᱠᱷᱟᱜ ᱜᱮ ᱛᱚ ᱚᱲᱟᱜ ᱚᱲᱟᱜ ᱠᱚ ᱡᱚᱛᱚ ᱥᱩᱨ ᱥᱩᱯᱩᱨ ᱜᱮ ᱱᱟᱜ ᱢᱮᱱᱟᱜ-ᱟ, ᱚᱲᱟᱜ ᱯᱚᱛᱟᱣ ᱠᱚ ᱡᱩᱫᱤ ᱮ ᱵᱷᱤᱰᱭᱳ ᱠᱚᱨᱮ ᱵᱤᱱ ᱧᱮᱞ ᱟᱠᱟᱜ ᱜᱮᱭᱟ ᱚᱲᱟᱜ ᱯᱚ- ᱯᱚᱛᱟᱣ ᱠᱚ ᱚᱠᱟ ᱞᱮᱠᱟ ᱵᱚ ᱯᱚᱛᱟᱣᱟ ᱱᱟᱦᱟᱜ ᱱᱚᱛᱮ ᱱᱟᱜ ᱵᱷᱟᱹᱜᱤ ᱜᱮᱠᱚ ᱯᱚᱛᱟᱣᱟ ᱧᱮᱞ ᱧᱮᱞ ᱵᱟᱲᱟ ᱟᱠᱟᱜ ᱜᱮᱭᱟ ᱵᱤᱱ ᱦᱮᱸ ᱥᱮ ᱡᱚᱛᱚ ᱜᱮ ᱨᱟᱹᱥᱤ ᱟᱹᱛᱩ ᱜᱮ ᱢᱮᱱᱟᱜ-ᱟ ᱱᱟᱜ᱾
ᱟᱪᱪᱷᱟ,
ᱯᱚᱨᱟᱵᱽ ᱯᱩᱱᱟᱹᱭ ᱠᱚᱦᱚᱸ ᱞᱟᱹᱭ ᱞᱮᱠᱷᱟᱡ ᱫᱚ ᱡᱚᱛᱚ ᱜᱮ ᱱᱟᱦᱟᱜ ᱵᱚᱱ ᱢᱟᱱᱟᱣ ᱵᱟᱛᱟᱣ ᱜᱮᱭᱟ ᱱᱟᱦᱟᱜ ᱛᱤᱨᱮ ᱱᱚᱜ-ᱱᱟ ᱡᱟᱦᱟᱸ ᱵᱟᱵᱚᱱ ᱞᱟᱹᱭ ᱜᱮᱭᱟ ᱢᱚᱬᱮ ᱥᱮᱨᱢᱟ ᱨᱮ ᱢᱤᱫᱷᱟᱣ ᱡᱟᱦᱟᱸ ᱢᱟᱜ ᱢᱚᱬᱮ ᱠᱚ ᱦᱤᱡᱩᱜ-ᱟ, ᱚᱱᱟ ᱠᱚᱨᱮ ᱫᱚ ᱱᱟᱦᱟᱜ ᱮ ᱞᱟᱠᱪᱟᱨ ᱨᱮᱱᱟᱜ ᱡᱟᱦᱟᱸ ᱛᱤᱱᱟᱹᱜ ᱢᱮᱱᱟᱜ-ᱟ ᱱᱟᱦᱟᱜ ᱚᱱᱟ ᱠᱚᱠᱚ ᱢᱟᱱᱟᱣ ᱵᱟᱛᱟᱣ ᱵᱚᱞᱮ ᱟᱛᱮᱱ ᱛᱟᱯᱮ ᱫᱚ ᱱᱟᱦᱟᱜ ᱯᱨᱳᱜᱨᱟᱢ ᱠᱚ ᱦᱩᱭᱩᱜ-ᱟ ᱱᱟᱦᱟᱜ ᱚᱱᱠᱟ ᱦᱚᱸ ᱠᱚ ᱫᱚᱦᱚᱭ ᱜᱮᱭᱟ ᱱᱚᱛᱮ ᱡᱟᱦᱟᱸ ᱛᱤᱱᱟᱹᱜ ᱨᱟᱹᱥᱤ ᱟᱹᱛᱩ ᱢᱮᱱᱟᱜ-ᱟ ᱟᱹᱰᱤ ᱢᱚᱡᱽ ᱜᱮ ᱵᱩᱡᱷᱟᱹᱜ-ᱟ ᱱᱚᱛᱮ ᱫᱚ ᱞᱟᱹᱭ ᱞᱮᱠᱷᱟᱱ ᱫᱚ ᱦᱟᱸᱜ ᱡᱚ- ᱛᱚ ᱡᱚᱛᱚ ᱜᱮ ᱦᱮᱱᱟᱜ-ᱟ ᱦᱮᱸ ᱥᱮ᱾
ᱦᱮᱸ ᱦᱮᱸ ᱦᱮᱸ
ᱟᱫᱚ ᱚᱱᱛᱮ ᱯᱟᱨᱟᱵᱽ ᱯᱩᱱᱮ ᱠᱚ ᱪᱮᱫ ᱞᱮᱠᱟ ᱯᱮ ᱪᱮᱜ ᱠᱚ ᱯᱮ ᱢᱟᱱᱟᱣᱟ ᱪᱮᱫ ᱞᱮᱠᱟ ᱯᱮ ᱢᱟᱱᱟᱣᱟ?
ᱟᱪᱪᱷᱟ ᱟᱪᱪᱷᱟ, ᱟᱞᱤᱧ ᱥᱮᱜ ᱦᱚᱸ ᱯᱚᱨᱚᱵᱽ ᱫᱚ ᱚᱱᱠᱟ ᱡᱚᱛᱚᱢᱟᱜ ᱜᱮ ᱢᱟᱱᱟᱣ ᱫᱚᱠᱚ ᱢᱟᱱᱟᱣ ᱜᱮᱭᱟ ᱡᱟᱦᱟᱸ ᱫᱚ ᱦᱩᱭᱩᱜ ᱚᱱᱟ ᱚᱱᱟ ᱵᱟᱦᱟ ᱠᱚᱦᱚᱸ ᱥᱚᱦᱨᱟᱭ ᱠᱚ ᱟᱨ ᱦᱮᱸ ᱢᱟᱜ ᱢᱚᱬᱮ ᱠᱚᱦᱚᱸ ᱦᱩᱭᱩᱜ ᱜᱮᱭᱟ ᱟᱨ ᱥᱟᱠᱨᱟᱛ ᱠᱚ ᱢᱮᱱᱟᱜ ᱜᱮᱭᱟ᱾ ᱟᱨ ᱫᱟᱸᱥᱟᱭ ᱠᱚ, ᱚᱱᱠᱟ ᱡᱚᱛᱚᱢᱟᱜ ᱤᱭᱟᱹ ᱜᱮ ᱦᱟᱸᱜ ᱠᱚ ᱯᱚᱨᱚᱵᱽ ᱫᱚ ᱦᱟᱸᱜ ᱠᱚ ᱢᱟᱱᱟᱣ ᱫᱚᱠᱚ ᱢᱟᱱᱟᱭᱮᱜ ᱜᱮᱭᱟ᱾ ᱟᱫᱚ ᱦᱮᱸ ᱵᱟᱦᱟ ᱫᱚ ᱦᱟᱸᱜ ᱚᱝᱠᱟ ᱯᱨᱚᱛᱮᱠ ᱥᱮᱨᱢᱟ ᱜᱮ ᱦᱟᱸᱜ ᱚᱝᱠᱟ ᱫᱚᱞᱮ ᱵᱟᱦᱟᱜ ᱠᱟᱱ ᱜᱮᱭᱟ᱾ ᱟᱨ ᱟᱹᱵᱤᱱ ᱵᱤᱱ ᱞᱟᱹᱭ ᱠᱮᱜ ᱫᱚ ᱚᱱᱮ ᱡᱟᱦᱟᱸ ᱢᱟᱜ ᱢᱚᱬᱮ ᱚᱱᱟ ᱫᱚ ᱦᱟᱸᱜ ᱚᱝᱠᱟ ᱵᱚᱪᱷᱚᱨ ᱵᱚᱪᱷᱚᱨ ᱫᱚ ᱵᱟᱝᱞᱮ ᱢᱟᱜ ᱢᱚᱬᱮᱜ ᱠᱟᱱ᱾
ᱟᱪᱪᱷᱟ ᱚᱱᱛᱮ ᱢᱟᱜ-ᱢᱚᱬᱮ ᱠᱚᱫᱚ ᱱᱟᱜ ᱟᱪ-ᱟᱪᱪᱷᱟ ᱟᱪᱪᱷᱟ᱾ ᱮᱱᱠᱷᱟᱱ ᱢᱟᱜᱽ ᱢᱚᱬᱮ ᱠᱚᱨᱮ ᱫᱚ ᱱᱟᱦᱟᱜ ᱪᱤᱞᱤ ᱠᱚᱯᱮ ᱵᱚᱸᱜᱟ ᱠᱚᱣᱟ ᱚᱱᱠᱟ ᱡᱟᱦᱮᱨ ᱰᱟᱝᱨᱤ ᱥᱮ ᱢᱮᱨᱚᱢ ᱠᱚ ᱾
ᱵᱟᱝ ᱵᱟᱝ ᱰᱟᱝᱨᱤ ᱫᱚ ᱦᱟᱸᱜ ᱵᱟᱝᱠᱚ ᱵᱚᱸᱜᱟ ᱠᱚᱜᱮᱭᱟ ᱾ ᱟᱫᱚ ᱩᱱᱠᱩ ᱢᱮᱨᱚᱢ ᱠᱚᱜᱮ ᱦᱟᱸᱜ ᱟᱹᱞᱤᱧ ᱥᱮᱜ ᱫᱚᱠᱚ ᱵᱚᱸᱜᱟᱭᱮᱜ ᱠᱚᱜᱮᱭᱟ ᱦᱟᱸᱜ ᱾ ᱟᱫᱚ ᱟᱹᱵᱤᱱ ᱥᱮᱜ ᱜᱮ ᱚᱝᱠᱟ ᱪᱮᱜᱠᱟ ᱪᱮᱜ ᱰᱟᱝᱨᱤ ᱠᱚᱦᱚᱸ ᱠᱚ ᱵᱚᱸᱜᱟ ᱠᱚᱜᱮᱭᱟ ᱥᱮ ᱪᱮᱜ?
ᱦᱮ ᱟᱞᱮᱥᱮᱫ ᱫᱚ ᱱᱚᱛᱮ ᱫᱚ ᱞᱟᱹᱭ ᱞᱮᱠᱷᱟᱡ ᱫᱚ ᱱᱚᱣᱟ ᱡᱟᱦᱟᱸ ᱟᱛᱩ ᱨᱮ ᱢᱮᱱᱟᱜ ᱞᱤᱧᱟ ᱚᱱᱟ ᱟᱹᱛᱩ ᱨᱮ ᱫᱚ ᱱᱟᱦᱟᱜ ᱰᱟᱝᱨᱤ ᱜᱮ ᱱᱟᱦᱟᱜ ᱠᱚ ᱵᱚᱸᱜᱟ ᱠᱷᱚᱱᱟᱜ ᱥᱮᱫᱟᱭ ᱠᱷᱚᱱ ᱡᱟᱦᱟ ᱞᱮᱠᱟ ᱱᱟᱦᱟᱜ ᱩᱱᱠᱩ ᱥᱮᱫᱟᱭ ᱦᱟᱯᱲᱟᱢ ᱠᱚ ᱡᱟᱦᱟ ᱛᱤᱱᱟᱹᱜ ᱡᱟᱦᱮᱨ ᱟᱭᱳ ᱢᱟᱨᱟᱝ ᱵᱩᱨᱩ ᱡᱟᱦᱮᱨ ᱟᱭᱳ ᱩᱱᱠᱤᱱ ᱡᱟᱦᱟᱸ ᱠᱤᱱ ᱞᱟᱹᱭᱟ ᱤᱱᱟᱹᱜᱮ ᱦᱟᱸᱜ ᱵᱚᱸᱜᱟ ᱦᱩᱭᱩᱜ ᱛᱟᱵᱚᱱᱟ ᱦᱮᱸ ᱥᱮ ᱾ ᱠᱤᱱ ᱞᱟᱹᱭ ᱟᱹᱜᱩ ᱠᱟᱜ-ᱟ ᱛᱚ ᱚᱱᱠᱟ ᱜᱮ ᱱᱟᱦᱟᱜ ᱞᱮ ᱵᱚᱸᱜᱟ ᱟᱹᱜᱩ ᱟᱠᱟᱜ-ᱟ ᱱᱟᱜ ᱾ ᱛᱚ ᱱᱚᱛᱮ ᱫᱚ ᱱᱟᱦᱱᱟᱜ ᱡᱟᱦᱟᱸ ᱛᱤᱱᱟᱹᱜ ᱟᱹᱛᱩ ᱜᱮ ᱢᱮᱱᱟᱜ-ᱟ ᱡᱟᱦᱟᱸ ᱛᱤᱱᱟᱹᱜ ᱴᱚᱞᱟ ᱜᱮ ᱢᱮᱱᱟᱜ-ᱟ ᱦᱮᱸ ᱥᱮ ᱛᱚ ᱡᱚᱛᱚ ᱜᱮ ᱱᱟᱦᱟᱜ ᱱᱚᱛᱮ ᱫᱚ ᱰᱟᱝᱨᱤ ᱜᱮ ᱱᱟᱦᱟᱜ ᱠᱚ ᱵᱚᱸᱜᱟ ᱟᱠᱚᱣᱟ ᱾ ᱟᱨ ᱡᱩᱫᱤ ᱮᱴᱟᱜ ᱡᱟᱹᱛ ᱠᱷᱚᱱᱟᱜ ᱠᱚ ᱛᱟᱦᱮᱱᱟ ᱢᱩᱰᱟᱹ ᱠᱚ ᱞᱟᱲᱠᱟ ᱠᱚ ᱡᱮ ᱵᱟᱝ ᱥᱟᱱᱛᱟᱲ ᱥᱟᱞᱟᱜ ᱠᱚ ᱛᱟᱦᱮ ᱢᱮᱥᱟ ᱠᱚᱣᱟ ᱛᱚ ᱩᱱᱠᱩ ᱞᱟᱹᱜᱤᱫ ᱛᱮ ᱫᱚ ᱩᱱᱠᱩ ᱵᱟᱠᱚ ᱡᱚᱢ ᱠᱷᱟᱡ ᱫᱚ ᱱᱟᱦᱟᱜ ᱩᱱᱠᱩ ᱫᱚ ᱠᱩ ᱠᱩ ᱵᱟᱠᱚ ᱡᱚᱢ ᱠᱷᱟᱡ ᱫᱚ ᱦᱟᱸᱜ ᱩᱱᱠᱩ ᱫᱚ ᱦᱟᱸᱜ ᱵᱷᱳᱠ ᱦᱤᱥᱟᱹᱵᱽ ᱨᱮᱦᱚᱸ ᱱᱟᱜ ᱩᱱᱠᱩ ᱫᱚ ᱱᱟᱦᱟᱜ ᱢᱮᱨᱚᱢ ᱫᱚ ᱱᱟᱦᱟᱜ ᱠᱚ ᱵᱚᱸᱜᱟ ᱠᱚᱣᱟ ᱱᱟᱦᱟᱜ ᱩᱱᱠᱩ ᱫᱚ ᱾
ᱟᱪᱪᱷᱟ ᱟᱪᱪᱷᱟ ᱟᱹᱰᱤ ᱱᱟᱯᱟᱭ ᱜᱮ ᱛᱟᱦᱚᱞᱮ ᱾
ᱦᱮᱸ ᱾ ᱟᱨ ᱚᱱᱠᱟ ᱟᱨ ᱪᱮᱫ ᱠᱚᱯᱮ ᱢᱟᱱᱟᱣ ᱵᱟᱛᱟᱣᱟ ᱚᱱᱛᱮ ᱟᱨᱚ ᱾
ᱟᱨ ᱟᱹᱞᱤᱧ ᱥᱮᱫ ᱢᱟᱛᱚ ᱦᱟᱸᱜ ᱚᱱᱟ ᱟ ᱢᱟᱱᱟᱣ ᱠᱚᱫᱚ ᱚᱱᱟᱜᱮ ᱦᱩᱭᱩᱜ ᱜᱮᱭᱟ ᱟᱨ ᱯᱟᱛᱟ ᱠᱚᱫᱚ ᱦᱟᱸᱜ ᱟᱹᱞᱤᱧ ᱥᱮᱫ ᱫᱚ ᱦᱟᱸᱜ ᱵᱟᱝ ᱦᱩᱭᱩᱜ ᱠᱟᱱᱟ ᱾ ᱟᱫᱚᱻ ᱟᱵᱤᱱ ᱡᱟᱦᱟᱸ ᱵᱤᱱ ᱞᱟᱹᱭᱠᱮᱫ ᱫᱚ ᱟᱵᱤᱱ ᱥᱮᱫ ᱫᱚ ᱦᱟᱸᱜ ᱚᱱᱠᱟ ᱨᱟᱹᱥᱤ ᱟᱹᱛᱩ ᱟᱫᱚ ᱟᱞᱤᱧ ᱥᱮᱫ ᱫᱚ ᱦᱟᱸᱜ ᱨᱟᱥᱤ ᱟᱹ ᱛᱩ ᱫᱚ ᱵᱟᱝ ᱠᱟᱱᱟᱞᱤᱧ ᱾ ᱟᱫᱚ ᱚᱱᱟ ᱛᱮᱜᱮ ᱦᱳᱭ ᱦᱳᱭ ᱯᱟᱛᱟ ᱠᱚᱫᱚ ᱦᱟᱸᱜ ᱚᱱᱠᱟ ᱥᱟᱸᱜᱤᱧ ᱠᱚᱨᱮ ᱫᱚ ᱦᱩᱭ ᱫᱚ ᱦᱩᱭᱩᱜ ᱜᱮᱭᱟ ᱢᱮᱱᱠᱷᱟᱱ ᱟᱹᱞᱤᱧᱟᱜ ᱱᱚᱝᱠᱟ ᱥᱩᱨ ᱥᱩᱯᱩᱨ ᱨᱮᱫᱚ ᱦᱟᱸᱜ ᱯᱟᱛᱟ ᱠᱚᱫᱚ ᱵᱟᱝ ᱦᱩᱭᱩᱜ ᱠᱟᱱᱟ ᱾
ᱵᱟᱝ ᱦᱩᱭᱩᱜ ᱠᱟᱱᱟ ᱟᱪᱪᱷᱟ ᱟᱪᱪᱷᱟ ᱾ ᱱᱚᱛᱮ ᱫᱚ ᱱᱟᱦᱟᱜ ᱡᱟᱦᱟᱸ ᱛᱤᱱᱟᱹᱜ ᱟᱹᱛᱩ ᱢᱮᱱᱟᱜ-ᱟ ᱦᱟᱸᱜ ᱟᱞᱮ ᱴᱷᱮᱱ ᱦᱚᱸ ᱡᱟᱦᱟᱸ ᱛᱤᱱᱟᱹᱜ ᱟᱹᱛᱩ ᱢᱮᱱᱟᱜ-ᱟ ᱦᱟᱸᱜ ᱡᱚᱛᱚ ᱜᱮ ᱦᱟᱸᱜ ᱱᱚᱛᱮ ᱫᱚ ᱱᱟᱜ ᱯᱨᱳᱜᱨᱟᱢ ᱠᱚᱫᱚ ᱦᱩᱭᱩᱜ ᱜᱮᱭᱟ ᱦᱟᱸᱜ ᱾ ᱡᱟᱦᱟ ᱥᱟᱠᱨᱟᱛ ᱵᱟᱥᱠᱮ ᱯᱚᱨᱚᱵᱽ ᱾ ᱠᱷᱚᱱ ᱦᱩᱭᱮᱱ ᱵᱟᱝ ᱥᱤᱛᱩᱝ ᱫᱤᱱ ᱠᱚ ᱦᱩᱭᱮᱱ ᱥᱮ ᱱᱮᱛᱟᱨ ᱫᱤᱱ ᱪᱷᱟᱲᱟ ᱛᱮᱱᱟᱜ ᱱᱮᱛᱟᱨ ᱫᱤᱱ ᱢᱟ ᱵᱟᱹᱫᱽ ᱠᱟᱹᱢᱤ ᱨᱮ ᱛᱟᱦᱮᱱ ᱢᱮ ᱛᱚ ᱵᱟᱹᱫᱽ ᱠᱟᱹᱢᱤ ᱠᱚ ᱪᱟᱵᱟ ᱵᱟᱲᱟ ᱛᱮ ᱡᱟᱦᱟᱸ ᱠᱚ ᱠᱟᱹᱢᱤ ᱵᱚᱱ ᱨᱟᱠᱟᱵ ᱵᱟᱲᱟ ᱜᱚᱫᱟ ᱱᱟᱜ ᱤᱱᱟᱹ ᱯᱚᱨᱮ ᱯᱚᱨᱮ ᱛᱮᱫᱚ ᱛᱟᱭᱱᱚᱢ ᱫᱚ ᱦᱟᱱᱛᱮ ᱠᱷᱚᱱᱟᱜ ᱯᱨᱳᱜᱨᱟᱢ ᱠᱚ ᱮᱦᱚᱜ ᱤᱫᱤᱜ-ᱟ ᱛᱟᱭᱱᱚᱢ ᱫᱚ ᱟᱨ ᱦᱚᱲ ᱦᱚᱸ ᱚᱱᱠᱟ ᱯᱷᱤᱨᱤᱧᱚᱜ-ᱟ ᱦᱟᱸᱜ ᱤᱱᱟᱹ ᱠᱟᱹᱴᱤᱡ ᱧᱮᱞ ᱡᱚᱝ ᱠᱚᱦᱚᱸ ᱠᱚ ᱥᱮᱱᱚᱜ ᱜᱮᱭᱟ ᱱᱟᱜ ᱦᱮᱸᱥᱮ ᱾
ᱦᱮᱞᱳ ᱾
ᱦᱮᱸ ᱾
ᱦᱮᱸ ᱚᱱᱟ ᱟᱹᱞᱤᱧ ᱥᱮᱫ ᱦᱚᱸ ᱚᱱᱟ ᱤᱭᱟᱹ ᱠᱚᱫᱚ ᱦᱩᱭᱩᱜ ᱜᱮᱭᱟ ᱦᱟᱸᱜ ᱢᱮᱱᱠᱷᱟᱱ ᱯᱟᱛᱟ ᱠᱚᱫᱚ ᱵᱟᱝ ᱦᱩᱭᱩᱜ-ᱟ ᱾ ᱟᱫᱚ ᱚᱱᱟ ᱡᱟᱦᱟᱸ ᱵᱤᱱ ᱞᱟᱹᱭ ᱠᱮᱫᱟ ᱯᱨᱳᱜᱨᱟᱢ ᱚᱱᱟ ᱠᱚᱜᱮ ᱦᱟᱸᱜ ᱦᱩᱭ ᱵᱟᱲᱟᱜ ᱠᱟᱱ ᱜᱮᱭᱟ ᱾ ᱟᱫᱚ ᱢᱟᱲᱟᱝ ᱞᱮᱠᱟ ᱫᱚ ᱚ ᱟᱹᱰᱤᱜᱟᱱ ᱜᱮ ᱱᱮᱛᱟᱨ ᱫᱚ ᱦᱟᱸᱜ ᱠᱚᱢᱟᱣ ᱫᱚ ᱠᱚᱢᱟᱣ ᱤᱫᱤᱭ ᱠᱟᱱᱟ ᱦᱟᱸᱜ ᱾ ᱢᱟᱲᱟᱝ ᱫᱚ ᱟᱹᱰᱤ ᱡᱟᱹᱥᱛᱤ ᱠᱚ ᱦᱩᱭ ᱠᱟᱱ ᱛᱟᱦᱮᱸᱱ ᱟᱨ ᱱᱤᱛᱟᱨ ᱫᱚ ᱦᱟᱸᱜ ᱠᱚᱢᱟᱣ ᱤᱫᱤᱣ ᱠᱟᱫᱟ ᱠᱚ ᱾